ᱡᱚᱦᱟᱨ ᱜᱮ? ᱦᱳᱭ, ᱡᱚᱦᱟᱨ ᱜᱮ᱾ ᱛᱟᱦᱚᱞᱮ ᱱᱟᱯᱟᱭ ᱵᱟᱲᱟ ᱜᱮᱛᱚ?
ᱦᱳᱭ, ᱱᱟᱯᱟᱭ ᱵᱟᱲᱟ ᱜᱮ᱾ ᱟᱯᱮ ᱠᱚᱜᱮ ᱪᱮᱫᱞᱮᱠᱟ ᱱᱟᱯᱟᱭ ᱵᱟᱲᱟ ᱥᱮ ᱵᱩᱜᱤ ᱵᱟᱹᱲᱤᱡ ᱠᱚ?
ᱦᱮᱸ, ᱟᱞᱮ ᱠᱚᱦᱚᱸ ᱱᱤᱛ ᱞᱮᱠᱟᱛᱮᱫᱚ ᱦᱟᱸᱜ ᱱᱟᱯᱟᱭ ᱜᱮ ᱢᱮᱱᱟᱜ ᱠᱟᱜ ᱞᱮᱭᱟ, ᱫᱤᱭᱮ ᱯᱚᱨ ᱚᱲᱟᱜ ᱠᱚᱨᱮ ᱡᱚ ᱛᱚ ᱦᱚᱲ ᱜᱮ ᱱᱟᱯᱟᱭ ᱵᱟᱲᱟ ᱜᱮ ᱥᱮ
ᱦᱳᱭ ᱦᱳᱭ ᱜᱚᱢᱠᱮ, ᱡᱚᱛᱚ ᱦᱚᱲ ᱜᱮ ᱮᱠᱷᱚᱱ ᱫᱚ ᱱᱟᱯᱟᱭ ᱵᱟᱲᱟᱜᱮ ᱮᱠᱷᱚᱱ᱾
ᱦᱮᱸ, ᱟᱪᱪᱷᱟ ᱟᱪᱪᱷᱟ᱾ ᱟᱫᱚ ᱠᱷᱟᱱ ᱫᱚ ᱜᱚᱝᱠᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱮᱸ, ᱜᱚᱝᱠᱮ ᱮᱠᱷᱚᱱ ᱫᱚ ᱚᱲᱟᱜ ᱨᱮᱜᱮ ᱠᱟᱹᱢᱤ ᱠᱚ ᱦᱩᱭᱩᱜ ᱠᱟᱱᱟ᱾ ᱚᱱᱮ ᱪᱟᱥ ᱵᱟᱥ ᱨᱮᱜᱮ ᱱᱟᱥᱮᱱᱟᱜ ᱫᱷᱩᱨᱟᱹᱣ ᱦᱩᱭ ᱠᱟᱱᱟ᱾
ᱟᱪᱪᱷᱟ ᱟᱪᱪᱷᱟ᱾
ᱦᱳᱭ᱾
ᱚ, ᱛᱟᱦᱚᱞᱮ ᱜᱚᱝᱠᱮ ᱚᱱᱠᱟ ᱫᱟᱜ ᱡᱟᱹᱲᱤ ᱠᱚᱫᱚ ᱵᱷᱟᱜᱤ ᱜᱮ ᱫᱟᱜ ᱡᱟᱹᱲᱤ ᱟᱯᱮ ᱠᱟᱱᱟ ᱦᱮᱸ ᱵᱟᱝ?
ᱦᱮᱸ, ᱢᱚᱴᱟ ᱢᱩᱴᱤ ᱫᱚ ᱫᱟᱜ ᱡᱟᱹᱲᱤ ᱟᱠᱟᱣᱫ ᱜᱮᱭᱟᱭ᱾ ᱟᱫᱚ ᱥᱮᱠᱴᱟ ᱫᱚ ᱵᱟᱝ ᱞᱟᱹᱴᱩ ᱠᱟᱫᱟᱭ ᱡᱟᱹᱯᱩᱫ ᱞᱮᱠᱟ ᱛᱮᱦᱮᱸ ᱠᱟᱱᱟ ᱢᱤᱫ ᱥᱚᱯᱛᱟ ᱜᱟᱱ, ᱡᱟᱹᱯᱩᱫ ᱞᱮᱠᱟ ᱛᱮᱦᱮᱸ ᱠᱟᱱᱟ᱾ ᱚᱱᱟ ᱨᱮᱜᱮ ᱡᱟᱦᱟᱸ ᱛᱤᱱᱟᱹᱜ ᱫᱟᱜ᱾ ᱞᱟᱜᱟᱣ ᱟᱠᱟᱱᱟ ᱠᱷᱮᱛ ᱠᱚᱨᱮ ᱚᱱᱟ ᱠᱚᱜᱮ ᱮᱠᱷᱚᱱ ᱫᱚ ᱠᱟᱹᱢᱤ ᱵᱟᱲᱟ ᱦᱩᱭᱩᱜ ᱠᱟᱱᱟ ᱪᱟᱥ-ᱵᱟᱥ ᱨᱮ?
ᱟᱪᱪᱷᱟ ᱟᱪᱪᱷᱟ᱾
ᱟᱯᱮ ᱥᱮᱫ ᱫᱚ ᱜᱚᱝᱠᱮ ᱪᱮᱫ ᱞᱮᱠᱟ ᱛᱟᱦᱞᱮ ᱫᱟᱜ ᱠᱚ ᱡᱟᱹᱲᱤᱣ ᱠᱟᱫᱟ? ᱪᱟᱥ-ᱵᱟᱥ ᱠᱚ ᱪᱮᱫ ᱞᱮᱠᱟ?
ᱦᱳᱭ ᱜᱚᱝᱠᱮ ᱟᱫᱚ ᱦᱟᱸᱜ ᱫᱟᱜ ᱡᱟᱹᱲᱤ ᱠᱚᱫᱚ ᱮᱱᱠᱟ ᱫᱚ ᱦᱩᱭ ᱠᱟᱱ ᱜᱮᱭᱟ ᱦᱚᱸᱜ-ᱚᱭ ᱪᱟᱥ ᱠᱚᱫᱚ ᱦᱟᱸᱜ ᱞᱮ ᱪᱷᱩᱴᱟᱹᱣ ᱟᱠᱟᱱ ᱜᱮᱭᱟ ᱚᱱᱠᱟ ᱪᱟᱥ ᱡᱟᱹᱲᱤ ᱢᱟᱱᱮ ᱪᱟᱥ ᱠᱚ ᱦᱩᱭᱩᱜ ᱞᱮᱠᱟ ᱫᱚ ᱫᱟᱜ ᱠᱚ ᱫᱚ ᱦᱩᱭ ᱟᱠᱟᱱ ᱜᱮᱭᱟ ᱦᱮᱸᱥᱮ᱾ ᱦᱳᱭ ᱦᱳᱭ, ᱟᱫᱚ ᱠᱮ ᱚᱱᱠᱟ ᱪᱟᱥ ᱱᱤᱛᱚᱜ ᱢᱟ ᱦᱟᱸᱜ ᱪᱟᱥ ᱥᱤᱡᱤᱱ ᱠᱟᱱ ᱛᱟᱵᱚᱱ᱾
ᱦᱩᱸ ᱦᱩᱸ᱾
ᱟᱫᱚ ᱪᱟᱥ ᱠᱟᱹᱢᱤᱨᱮ ᱪᱷᱩᱴᱟᱹᱣ ᱦᱩᱭᱩᱜ ᱠᱟᱱᱟ᱾ ᱫᱤᱭᱮᱯᱚᱨ ᱛᱷᱟᱞᱮ ᱚᱱᱠᱟ ᱟᱨ ᱮᱸᱜ ᱚᱱᱠᱟ ᱚᱲᱟᱜ ᱠᱚᱨᱮ ᱪᱮᱫ ᱠᱚᱵᱮᱱ ᱪᱤᱠᱟᱹ ᱵᱟᱲᱟᱭ ᱛᱟᱦᱮᱱᱟ?
ᱦᱮᱸ, ᱜᱚᱝᱠᱮ ᱚᱲᱟᱜ ᱠᱚᱨᱮ ᱜᱮ ᱮᱠᱷᱚᱱ ᱫᱚ ᱟᱯᱟᱛᱚᱛᱚ ᱚᱲᱟᱜ ᱨᱮᱜᱮ᱾ ᱚᱠᱟ ᱥᱮᱜ ᱦᱚᱸ ᱵᱟᱨᱦᱮ ᱠᱚᱫᱚ ᱵᱟᱝ ᱦᱮᱞᱟᱣ ᱦᱩᱭ ᱠᱟᱱᱟ᱾ ᱮᱠᱷᱚᱱ ᱫᱚ ᱚᱞᱚᱜ ᱯᱟᱲᱦᱟᱜ ᱦᱚᱸ ᱵᱷᱟᱹᱜᱤ ᱦᱩᱭ ᱠᱟᱱᱟ, ᱛᱟᱦᱚᱞᱮ ᱮᱠᱷᱚᱱ ᱫᱚ ᱚᱲᱟᱜ ᱨᱮᱜᱮ᱾
ᱟᱪᱪᱷᱟ ᱟᱪᱪᱷᱟ ᱟᱪᱪᱷᱟ᱾
ᱦᱳᱭ, ᱪᱟᱹᱥ ᱵᱟᱲᱟ ᱠᱚ ᱠᱟᱛᱮ ᱚᱱᱟ ᱛᱟᱯᱚᱨᱮ ᱧᱮᱞ ᱦᱩᱭᱳᱞᱩᱜ-ᱟ ᱡᱟᱸᱦᱟᱱᱟᱜ ᱜᱮ ᱠᱟᱹᱢᱤ ᱦᱳᱠ ᱾ ᱩᱛᱩ ᱥᱩᱱᱩᱢ ᱵᱩᱞᱩᱝ ᱠᱚᱫᱚ ᱛᱚ ᱫᱚᱨᱠᱟᱨ ᱜᱮᱭᱟᱭ, ᱛᱟᱦᱚᱞᱮ ᱠᱷᱟᱡ ᱛᱚ ᱡᱟᱦᱟᱸᱱᱟᱜ ᱜᱮ ᱠᱟᱹᱢᱤ ᱴᱮᱱ ᱠᱚᱨᱟᱣ ᱜᱮ ᱦᱩᱭᱩᱜ-ᱟ᱾
ᱦᱩᱸ ᱦᱩᱸ ᱦᱩᱸ, ᱥᱮ ᱛᱚ ᱠᱟᱱ ᱜᱮᱭᱟ᱾
ᱦᱳᱭ ᱦᱳᱭ, ᱛᱟᱦᱚᱞᱮ ᱜᱚᱝᱠᱮ ᱟᱯᱮ ᱥᱮᱱ ᱫᱚ ᱪᱮᱫ ᱞᱮᱠᱟ ᱛᱟᱦᱚᱞᱮ?
ᱦᱳᱭ ᱜᱚᱝᱠᱮ, ᱟᱫᱚ ᱟᱞᱮ ᱥᱮᱱ ᱦᱚᱸ ᱤᱱᱠᱟᱹᱜ ᱜᱮ ᱮᱠᱷᱚᱱ ᱢᱟ ᱪᱟᱥ ᱠᱟᱹᱢᱤ ᱨᱮᱜᱮ ᱪᱷᱩᱴᱟᱹᱣ ᱦᱩᱭᱩᱜ ᱠᱟᱱᱟ᱾ ᱟᱫᱚ ᱚᱱᱟ ᱵᱮᱜᱚᱨ ᱫᱚ ᱦᱟᱸᱜ ᱱᱚᱝᱠᱟᱱ ᱫᱚ ᱯᱟᱲᱦᱟᱣ ᱵᱟᱲᱟ ᱠᱚᱫᱚ ᱦᱩᱭᱩᱜ ᱠᱟᱱ ᱜᱮᱭᱟ, ᱱᱤᱝᱠᱟᱱ ᱦᱚᱲ ᱫᱚ ᱚᱱᱠᱟ ᱠᱚᱞᱮᱡᱽ ᱠᱚᱨᱟᱣ ᱦᱩᱭᱩᱜ ᱠᱟᱱᱟᱪ, ᱟᱫᱚ ᱦᱟᱸᱜ ᱠᱷᱚᱱ ᱵᱤᱱᱤᱰ ᱠᱚ ᱪᱟᱵᱟ ᱵᱟᱲᱟ ᱮᱠᱡᱟᱢ ᱠᱚ ᱪᱟᱵᱟ ᱵᱟᱲᱟᱣ ᱠᱟᱱᱛᱮ, ᱟᱫᱚ ᱚᱲᱟᱜ ᱠᱚᱨᱮᱜᱮ ᱦᱟᱸᱜ ᱚᱱᱟ ᱪᱟᱥ ᱠᱟᱹᱢᱤ ᱨᱮ ᱜᱚᱲᱚ ᱵᱟᱲᱟ ᱞᱟᱹᱜᱤᱫ ᱛᱮ ᱦᱮᱜ ᱦᱩᱭ ᱠᱟᱱᱟ᱾
ᱟᱪᱪᱷᱟ ᱪᱪᱪᱷᱟ ᱟᱪᱪᱷᱟ᱾
ᱦᱳᱭ, ᱟᱫᱚ ᱚᱱᱠᱟ ᱮᱻᱪᱟᱥ ᱵᱮᱜᱚᱨ ᱟᱨ ᱚᱝᱠᱟ ᱟᱯᱮ ᱥᱮᱱ ᱫᱚ ᱚᱱᱠᱟ ᱪᱮᱫ ᱠᱚ ᱠᱟᱹᱢᱤ ᱠᱚ ᱢᱮᱱᱟᱜ ᱢᱮᱱᱟᱜᱼᱟ᱾
ᱦᱮᱸ ᱜᱚᱢᱠᱮ ᱟᱞᱮ ᱥᱮᱱ ᱫᱚ ᱥᱩᱨ ᱠᱚᱨᱮ ᱠᱟᱹᱨᱠᱷᱟᱱᱟ ᱢᱮᱱᱟᱜ ᱠᱟᱜ ᱜᱮᱭᱟ ᱢᱤᱫᱴᱮᱜ ᱵᱟᱨᱭᱟ ᱫᱚ ᱠᱟᱹᱨᱠᱷᱟᱱᱟ ᱢᱮᱱᱟᱜ ᱠᱟᱜ ᱜᱮᱭᱟ ᱚᱸᱰᱮ ᱦᱚᱸᱠᱚ ᱦᱮᱞᱟᱜ ᱠᱟᱱ ᱜᱮᱭᱟ ᱟᱛᱳ ᱨᱮᱱ ᱠᱚᱲᱟ ᱠᱚ ᱵᱟᱨᱚ ᱟᱨ ᱟᱥᱮ ᱯᱟᱥᱮ ᱨᱮᱱ ᱟᱛᱳ ᱨᱮᱱ ᱠᱚᱲᱟ ᱠᱚᱠᱚ ᱦᱮᱞᱟᱜ ᱫᱚᱠᱚ ᱦᱮᱞᱟᱜ ᱠᱟᱱ ᱜᱮᱭᱟ᱾ ᱢᱤᱫ ᱵᱟᱨᱭᱟ ᱫᱚᱠᱚ ᱦᱮᱞᱟᱜ ᱠᱟᱱ ᱜᱮᱭᱟ ᱟᱫᱚ ᱚᱱᱟ ᱠᱚᱜᱮ ᱡᱳᱜᱟᱡᱳᱜ ᱦᱩᱭᱩᱜᱼᱟ ᱪᱟᱥ ᱠᱩ ᱠᱟᱹᱢᱤ ᱠᱚ ᱦᱩᱭ ᱠᱟᱛᱮᱫ᱾ ᱚᱱᱟ ᱠᱚᱜᱮ ᱡᱳᱜᱟᱡᱳᱜᱽ ᱦᱩᱭᱩᱜᱼᱟ᱾ ᱠᱟᱢᱤ ᱡᱩᱫᱤ ᱠᱩ ᱧᱟᱢᱚᱜ ᱠᱷᱟᱱ᱾
ᱦᱩᱸ ᱦᱩᱸ ᱦᱩᱸ᱾
ᱦᱳᱭ ᱾ ᱥᱩᱫᱷᱩ ᱪᱟᱥ ᱠᱟᱛᱮᱜ ᱦᱚᱸᱛᱚ ᱵᱟᱝ ᱦᱩᱭᱩᱜᱼᱟ᱾ ᱟᱵᱚ ᱫᱚ ᱪᱟᱥ ᱜᱮ ᱵᱷᱚᱨᱥᱟ ᱛᱟᱵᱚᱱ ᱠᱤᱱᱛᱩ ᱥᱩᱫᱷᱩ ᱪᱟᱥ ᱠᱟᱛᱮ ᱱᱤᱛᱚᱜ ᱫᱚ ᱵᱟᱵᱩᱱ ᱦᱩᱭᱩᱜᱼᱟ᱾ ᱥᱮ ᱚᱱᱟ ᱨᱮᱱᱟᱜ ᱟᱨᱚ ᱥᱚᱨᱚᱧᱡᱚᱢ ᱞᱟᱜᱟᱜᱼᱟ ᱥᱮ ᱩᱛᱩ ᱵᱩᱞᱩᱝ ᱥᱩᱱᱩᱢ ᱥᱟᱵᱩᱱ ᱟᱵᱟᱨ ᱚᱱᱮ ᱟᱵᱚᱣᱟᱜ ᱦᱚᱲᱢᱚ ᱠᱩ ᱥᱚᱨᱤᱨ ᱠᱚ ᱠᱷᱟᱨᱟᱯᱚᱜ ᱠᱟᱱ ᱛᱟᱵᱚᱱᱟ ᱚᱱᱟ ᱠᱚᱨᱮᱱᱟᱜ, ᱛᱚ ᱴᱟᱠᱟ ᱯᱩᱭᱥᱟ ᱫᱚ ᱞᱟᱜᱟᱜ ᱠᱟᱱ ᱜᱮᱭᱟ ᱥᱮ ᱰᱟᱠᱛᱟᱨ ᱠᱚᱨᱮᱱᱟᱜ ᱛᱟᱦᱚᱞᱮ ᱡᱚᱛᱚ ᱨᱮᱜᱮ ᱥᱟᱱᱟᱢ ᱨᱮᱜᱮ ᱡᱚᱛᱚ ᱯᱚᱭᱥᱟ ᱜᱮ ᱫᱚᱨᱠᱟᱨ ᱛᱟᱵᱚᱱᱟ ᱟᱵᱚᱨᱮᱱ ᱴᱟᱠᱟ ᱯᱚᱭᱥᱟ ᱜᱮ ᱡᱚᱛᱚ ᱫᱚᱨᱠᱟᱨᱟᱭ ᱥᱮ ᱞᱟᱦᱟᱛᱮ ᱡᱟᱦᱟᱱᱟᱜ ᱦᱳᱭ ᱡᱟᱦᱟᱱᱟᱜ ᱠᱟᱹᱢᱤ ᱠᱚᱫᱚ ᱧᱮᱞ ᱜᱮ ᱦᱩᱭᱩᱜᱼᱟ᱾
ᱦᱮᱸ ᱟᱫᱚ ᱮᱠᱷᱚᱱ ᱢᱟ ᱚᱝᱠᱟ ᱮ ᱠᱟᱹᱣᱰᱤ ᱵᱮᱜᱚᱨ ᱚᱠᱟ ᱠᱟᱹᱢᱤ ᱜᱮ ᱵᱟᱝ ᱞᱟᱦᱟᱜ ᱠᱟᱱᱟ ᱟᱨ ᱠᱟᱹᱣᱰᱤ ᱦᱚᱸ ᱮᱢᱚᱱ ᱜᱮ ᱤᱱᱯᱚᱴᱮᱱ ᱟᱠᱟᱱᱟ ᱞᱟᱭᱤᱯᱷ ᱪᱟᱹᱞᱩ ᱞᱟᱹᱜᱤᱫ ᱛᱮ᱾ ᱥᱮ ᱡᱤᱣᱚᱱ ᱠᱷᱟᱸᱰᱟᱣ ᱞᱟᱹᱜᱤᱫ ᱛᱮ ᱟᱫᱚ ᱠᱷᱟᱱ ᱢᱟ ᱠᱟᱣᱰᱤ ᱠᱩ ᱮᱢ ᱡᱚᱜᱟᱲ ᱞᱟᱹᱜᱤᱫ ᱛᱮ ᱚᱝᱠᱟ ᱠᱟᱹᱢᱤ ᱠᱚᱢᱟ ᱧᱮᱞ ᱜᱮ ᱦᱩᱭᱩᱜᱼᱟ᱾ ᱦᱮᱸ ᱵᱟᱝ᱾ ᱟᱫᱚ ᱜᱚᱝᱠᱮ ᱟᱯᱮ ᱥᱮᱱ ᱢᱟ ᱚᱝᱠᱟ ᱠᱟᱹᱨᱠᱷᱟᱱᱟ ᱠᱚ ᱢᱮᱱᱟᱜ ᱟᱠᱟᱫᱟ?
ᱦᱩᱸ᱾
ᱟᱫᱚ ᱛᱟᱦᱚᱞᱮ ᱚᱝᱠᱟ ᱟᱯᱮ ᱠᱚᱨᱮᱱ ᱦᱚᱲ ᱠᱚᱫᱚ ᱚᱱᱠᱟ ᱡᱟᱹᱥᱛᱤ ᱚᱱᱟ ᱠᱟᱹᱨᱠᱷᱟᱱᱟ ᱠᱚᱨᱮ ᱜᱮᱠᱚ ᱠᱟᱹᱢᱤ ᱵᱟᱲᱟᱭᱟ ᱵᱟᱝ᱾
ᱦᱮᱸ ᱟᱫᱚ ᱥᱩᱨ ᱥᱩᱯᱩᱨ ᱨᱮᱱ ᱦᱚᱲ ᱫᱚ ᱳᱭ ᱚᱱᱮ ᱛᱚ ᱡᱚᱛᱚ ᱦᱚᱲ ᱫᱚ ᱵᱟᱠᱚ ᱫᱷᱩᱨᱟᱹᱣ ᱠᱚᱣᱟ ᱥᱮ ᱠᱤᱪᱷᱩ ᱠᱤᱪᱷᱩ ᱦᱚᱲ ᱠᱚ ᱫᱷᱩᱨᱟᱹᱣ ᱠᱟᱱᱟ ᱟᱫᱚ ᱩᱱᱠᱩ ᱦᱚᱸ ᱠᱳᱢᱯᱟᱱᱤ ᱟᱱᱰᱟᱨ ᱨᱮ ᱡᱟᱦᱟᱸ ᱫᱚ ᱠᱳᱢᱯᱟᱱᱤ ᱢᱟᱱᱮ ᱡᱟᱦᱟᱸᱭ ᱵᱟᱱᱟᱣ ᱠᱟᱫᱟ ᱚᱱᱮ ᱚᱱᱠᱟ ᱟᱨ ᱴᱷᱤᱠᱟᱹᱫᱟᱨ ᱟᱱᱰᱟᱨ ᱨᱮᱫᱚ ᱠᱚ ᱦᱮᱞᱟᱜ ᱠᱟᱱ ᱜᱮᱭᱟ ᱮᱠᱷᱚᱱ ᱫᱚ ᱟᱯᱟ, ᱛᱚᱛᱚ᱾ ᱞᱮᱵᱟᱨ ᱠᱟᱹᱢᱤ ᱡᱟᱦᱟᱸ ᱠᱚ ᱞᱟᱹᱭᱮᱫ ᱫᱚ ᱟᱵᱩ᱾
ᱦᱮᱸ ᱦᱮᱸ ᱟᱫᱚ ᱜᱚᱢ ᱪᱮ ᱦᱚᱸᱜᱼᱚᱭ ᱟᱫᱚ ᱠᱚᱢᱯᱟᱱᱤ ᱢᱟ ᱡᱚᱛᱚ ᱦᱚᱲ ᱵᱟᱝᱠᱚ ᱫᱷᱩᱨᱟᱹᱣ ᱠᱚᱣᱟ ᱛᱟᱦᱚᱞᱮ ᱠᱷᱟᱱ ᱫᱚ ᱚᱱᱠᱟ ᱞᱮᱠᱟᱛᱮ ᱟᱨ ᱚᱱᱟ ᱠᱩᱢᱯᱟᱱᱤ ᱥᱮ ᱠᱟᱹᱨᱠᱷᱟᱱᱟ ᱵᱮᱜᱚᱨ ᱦᱚᱸ ᱚᱱᱠᱟ ᱟᱫᱚ ᱮᱸ ᱟᱛᱳ ᱠᱚᱨᱮᱱ ᱫᱚ ᱚᱝᱠᱟ ᱪᱮᱫ ᱠᱚᱠᱚ ᱠᱟᱹᱢᱤ ᱵᱟᱲᱟᱭᱟ? ᱚᱱᱠᱟ ᱠᱟᱹᱨᱠᱷᱟᱱᱟ ᱠᱚ ᱵᱟᱫ ᱠᱟᱛᱮᱫ᱾
ᱦᱮᱸ ᱜᱚᱝᱠᱮ ᱦᱚᱸᱜᱼᱚᱭ ᱠᱟᱹᱢᱤᱭᱟᱠᱚ ᱚᱲᱟᱜ ᱚᱲᱟᱜ ᱠᱚᱨᱮ ᱨᱟᱡᱽ ᱢᱤᱥᱛᱨᱤ ᱥᱟᱞᱮᱫ ᱛᱟᱯᱚᱨᱮ ᱦᱚᱭᱛᱳ ᱮᱸ ᱠᱷᱮᱛ ᱠᱚᱨᱮ ᱠᱚ ᱠᱟᱹᱢᱤ ᱜᱮᱭᱟ ᱠᱚ ᱮᱴᱟᱜ ᱦᱚᱲᱟᱜ ᱠᱷᱮᱛ ᱨᱮ ᱚᱸᱱᱮ ᱟᱲᱮ ᱞᱟᱜ ᱠᱩ ᱦᱩᱲᱩ ᱨᱚᱦᱚᱭ ᱠᱩ ᱱᱟᱦᱮᱞ ᱥᱤ ᱠᱩ
ᱩᱸᱸ ᱾
ᱦᱳᱭ᱾ ᱦᱟᱱᱟ ᱱᱚᱣᱟ ᱡᱟᱦᱟᱸᱜᱮ ᱧᱟᱢᱚᱜᱼᱟ᱾ ᱠᱟᱹᱢᱤ ᱚᱱᱮ ᱚᱱᱟᱜᱮ ᱠᱟᱹᱢᱤ ᱦᱩᱭᱩᱜᱼᱟ ᱮᱠᱷᱚᱱ ᱫᱚ ᱟᱯᱟ, ᱛᱚᱛᱚ
ᱦᱮᱸ ᱦᱮᱸ ᱦᱮᱸ ᱥᱮᱭᱛᱚ ᱠᱟᱱ ᱜᱮᱭᱟ᱾
ᱟᱵᱮ ᱥᱮᱱ ᱫᱚ ᱜᱚᱢᱠᱮ ᱛᱟᱦᱚᱞᱮ ᱠᱟᱹᱨᱠᱷᱟᱱᱟ ᱠᱚᱫᱚ ᱢᱮᱱᱟᱜᱼᱟ ᱥᱮ, ᱵᱟᱹᱱᱩᱜᱼᱟ?
ᱵᱟᱝ ᱜᱚᱝᱠᱮ ᱟᱞᱮ ᱥᱮᱱ ᱫᱚ ᱚᱱᱠᱟ ᱥᱩᱨ ᱠᱚᱨᱮ ᱠᱟᱹᱨᱠᱷᱟᱱᱟ ᱠᱚᱫᱚ ᱵᱟᱹᱱᱩᱜ ᱠᱟᱫᱟ ᱟᱫᱚ ᱠᱷᱟᱱ ᱠᱟᱹᱴᱤᱡ ᱞᱟᱦᱟ ᱧᱚᱜ ᱩᱱ ᱚᱠᱛᱚ ᱫᱚ ᱠᱮᱥᱟᱨ ᱠᱚ ᱪᱟᱹᱞᱩ ᱛᱟᱦᱮᱸ ᱠᱟᱱᱛᱮ ᱟᱫᱚ ᱟᱞᱮ ᱠᱚᱨᱮᱱ ᱦᱚᱲ ᱠᱚᱫᱚ ᱠᱮᱥᱟᱨ ᱠᱟᱹᱢᱤ ᱜᱮ ᱡᱟᱹᱥᱛᱤ ᱠᱚ ᱪᱟᱞᱟᱜ ᱠᱟᱱ ᱛᱟᱦᱮᱸᱫ ᱟᱫᱚ ᱱᱤᱛ ᱞᱮᱠᱟᱛᱮᱫᱚ ᱚᱱᱠᱟ ᱠᱮᱥᱟᱨ ᱠᱚᱦᱚᱸ ᱵᱚᱱᱫᱚ ᱵᱟᱲᱟ ᱠᱟᱱᱟ ᱛᱟᱦᱚᱞᱮ ᱠᱷᱟᱱ ᱫᱚ ᱚᱱᱟ ᱮᱸ ᱥᱩᱨ ᱯᱚᱨᱮ ᱡᱟᱦᱟᱸ ᱚᱱᱟ ᱨᱟᱡᱽ ᱢᱤᱥᱛᱨᱤ ᱠᱟᱛ ᱢᱤᱥᱛᱨᱤ ᱮᱢᱟᱱ ᱮᱢᱟᱱ ᱚᱱᱟ ᱠᱚᱜᱮ ᱠᱚ ᱠᱟᱹᱢᱤ ᱵᱟᱲᱟᱭᱟ ᱟᱞᱮ ᱠᱚᱨᱮᱱ ᱫᱚ ᱦᱮᱸ ᱟᱫᱚ ᱜᱚᱝᱠᱮ ᱛᱟᱦᱚᱞᱮ ᱠᱷᱟᱱ ᱫᱚ ᱟᱯᱮ ᱠᱚᱨᱮᱱ ᱢᱟ ᱚᱱᱟ ᱠᱚ ᱠᱟᱹᱢᱤ ᱢᱟ ᱢᱮᱱᱟᱜ ᱜᱮ ᱟᱫᱚ ᱚᱱᱟ ᱠᱚ ᱠᱟᱹᱢᱤ ᱵᱮᱜᱚᱨ ᱦᱚᱸᱛᱚ ᱡᱚᱛᱚ ᱦᱚᱲ ᱛᱚ ᱵᱟᱝ ᱯᱚᱥᱟᱣ ᱵᱚᱱᱟ ᱦᱮᱸ ᱵᱟᱝ ᱟᱨ ᱡᱚᱛᱚ ᱦᱚᱲ ᱵᱟᱵᱚᱱ ᱫᱟᱲᱮᱭᱟᱜ-ᱟ᱾ ᱦᱮᱸ ᱟᱫᱚ ᱠᱷᱟᱱ ᱫᱚ ᱚᱱᱟ ᱠᱚ ᱠᱟᱹᱢᱤ ᱠᱚ ᱵᱟᱨᱮᱛᱮ ᱟᱨᱚ ᱚᱱᱠᱟ ᱵᱟᱨᱦᱨᱮ ᱫᱤᱥᱚᱢ ᱠᱚ ᱠᱟᱹᱢᱤ ᱠᱚ ᱪᱟᱞᱟᱜ ᱛᱟᱦᱮᱱᱟ ᱥᱮ ᱵᱟᱝ ᱟᱯᱮ ᱠᱚᱨᱮ ᱚᱱᱠᱟ?
ᱦᱳᱭ ᱜᱚᱝᱠᱮ ᱪᱟᱞᱟᱜ ᱛᱟᱸᱦᱮᱱ ᱜᱮᱭᱟ ᱠᱚ ᱵᱟᱨᱦᱮ ᱟᱹᱰᱤ ᱥᱟᱺᱜᱤᱧ ᱥᱟᱺᱜᱤᱧ ᱠᱚ ᱛᱟᱦᱮ ᱦᱮᱸ ᱦᱮᱞᱟᱜ ᱛᱟᱦᱮᱱ ᱜᱮᱭᱟ ᱠᱚ ᱢᱤᱫ ᱥᱤᱧ ᱵᱟᱨ ᱥᱤᱧ ᱜᱟᱹᱰᱤ ᱨᱮᱜᱮ ᱠᱚ ᱛᱟᱦᱮᱱᱟ
ᱦᱩᱸ ᱦᱩᱸ ᱟᱪᱪᱷᱟ ᱟᱪᱪᱷᱟ
ᱛᱮ ᱦᱮᱞ ᱦᱮᱞᱟᱜ ᱜᱮᱭᱟ ᱠᱚ ᱡᱟᱦᱟᱸ ᱠᱩ ᱞᱟᱹᱭᱮᱫ ᱫᱚ ᱪᱮᱱᱱᱟᱭ ᱠᱩ ᱵᱮᱝᱜᱟᱞᱩᱨᱩ ᱠᱩ
ᱚᱸ
ᱦᱳᱭ ᱟᱯᱮ ᱥᱮᱱ ᱠᱚ ᱦᱮᱞᱟᱜ ᱛᱟᱦᱮᱱ ᱜᱮᱭᱟ ᱜᱚᱢᱠᱮ ᱵᱟᱨᱦᱮ ᱠᱟᱹᱢᱤ?
ᱦᱳᱭ ᱜᱚᱝᱠᱮ ᱟᱞᱮᱥᱮᱱ ᱦᱚᱸ ᱤᱱᱠᱟᱹ ᱫᱚ ᱟᱞᱮᱭᱟᱜ ᱥᱩᱨ ᱠᱚᱨᱮᱢᱟ ᱚᱱᱠᱟ ᱡᱟᱥᱥᱛᱤ ᱠᱟᱹᱢᱤ ᱠᱚᱢᱟ ᱵᱟᱹᱱᱩᱜ ᱠᱟᱫᱟ ᱟᱫᱚ ᱠᱷᱟᱱ ᱫᱚ ᱛᱟᱦᱚᱞᱮ ᱮᱸ ᱟᱨ ᱦᱟᱸᱜ ᱡᱟᱦᱟᱸ ᱠᱚ ᱠᱟᱹᱢᱤ ᱢᱮᱱᱟᱜ-ᱟ ᱚᱱᱟ ᱦᱚᱸ ᱡᱟ ᱩᱰᱟᱹᱝ ᱮᱠᱫᱚᱢ ᱞᱮᱠᱷᱟᱴᱚᱜ ᱢᱟᱱᱮ ᱡᱚᱛᱚ ᱦᱚᱲ ᱛᱚ ᱟᱨ ᱵᱟᱠᱚ ᱫᱷᱩᱨᱟᱹᱣ ᱠᱚᱣᱟ ᱟᱨ ᱡᱚᱛᱚ ᱦᱚᱲ ᱠᱟᱹᱢᱤ ᱨᱮᱱᱟᱜ ᱫᱟᱣ ᱠᱚᱦᱚᱸ ᱵᱟᱠᱚ ᱧᱟᱢᱟ
ᱦᱳᱭ ᱦᱳᱭ
ᱟᱨ ᱟᱵᱚ ᱢᱟ ᱠᱟᱹᱢᱤᱜᱮ ᱞᱟᱜᱟᱣ ᱵᱚᱱᱟ ᱠᱟᱹᱢᱤ ᱵᱮᱜᱚᱨ ᱦᱟᱸᱜ ᱪᱮᱫ ᱜᱮ ᱵᱟᱝ ᱦᱩᱭᱩᱜ-ᱟ ᱛᱟᱦᱚᱞᱮ ᱠᱷᱟᱱ ᱫᱚ ᱚᱱᱠᱟ ᱮᱸᱜ ᱚᱱᱠᱟ ᱵᱟᱨᱦᱮ ᱠᱟᱹᱢᱤ ᱠᱚᱫᱚ ᱠᱚ ᱪᱟᱞᱟᱜ ᱜᱮᱭᱟ ᱟᱞᱮ ᱠᱚᱨᱮᱱ ᱫᱚ ᱡᱟᱹᱥᱛᱤ ᱧᱚᱜ ᱜᱮ
ᱱᱟᱯᱟᱭ ᱱᱚᱜ
ᱦᱮᱸ ᱟᱫᱚ ᱜᱚᱝᱠᱮ ᱚᱱᱠᱟ ᱠᱟᱹᱢᱤ ᱠᱚ ᱟᱫᱚ ᱫᱤᱭᱮ ᱯᱚᱨ ᱛᱟᱦᱚᱞᱮ ᱚᱱᱠᱟ ᱠᱟᱹᱢᱤ ᱠᱚ ᱫᱤᱭᱮ ᱯᱚᱨ ᱚᱱᱠᱟ ᱪᱟᱥ ᱠᱩ ᱪᱟᱥ ᱠᱚᱨᱮ ᱪᱮᱫ ᱞᱮᱠᱟ ᱛᱤᱱᱟᱹᱜ ᱜᱟᱱ ᱠᱷᱟᱴᱟᱣ ᱵᱟᱲᱟ ᱠᱩ ᱦᱩᱭᱩᱜ-ᱟ
ᱦᱮᱸ ᱜᱚᱝᱠᱮ ᱟᱫᱚ ᱮᱠᱷᱚᱱ ᱫᱚ ᱟᱵᱚ ᱫᱚ ᱢᱤᱫ ᱫᱷᱟᱣ ᱛᱮ ᱫᱟᱜ ᱟᱵᱚᱱ ᱠᱟᱱᱟᱭ ᱥᱮ ᱛᱟᱦᱚᱞᱮ ᱠᱷᱟᱱ ᱫᱚ ᱦᱚᱲ ᱠᱩᱦᱚᱸ ᱩᱱᱟᱹᱜ ᱜᱟᱱ ᱫᱚ ᱵᱮᱜᱚᱨ ᱵᱟᱠᱚ ᱧᱟᱢᱚᱜ ᱠᱟᱱᱟ ᱟᱠᱚ ᱱᱤᱡᱮᱨ ᱱᱤᱡᱮᱨᱟᱜ ᱠᱚ ᱪᱟᱥ ᱫᱟᱠᱚ ᱠᱟᱹᱢᱤ ᱠᱟᱱᱟ ᱠᱚ ᱦᱳᱭ ᱠᱚ ᱧᱟᱢᱚᱜ ᱠᱟᱱᱟ ᱢᱤᱫ ᱵᱟᱨᱭᱟ ᱡᱟᱦᱟᱸᱭ ᱟᱜ ᱠᱚᱢ ᱪᱟᱥ ᱢᱮᱱᱟᱜ ᱛᱟᱭᱟ ᱡᱮ ᱩᱱᱤᱭᱟᱜ ᱫᱚ ᱟᱣᱨᱤ ᱦᱩᱭᱩᱜ ᱛᱟᱭᱟ ᱥᱮ ᱫᱟᱜ ᱠᱚ ᱟᱣᱨᱤ ᱞᱟᱜᱟᱜ ᱛᱟᱭᱟ ᱛᱟᱦᱚᱞᱮ ᱚᱱᱮ ᱚᱱᱠᱟᱱ ᱠᱚ ᱢᱤᱫ ᱵᱟᱨ ᱦᱚᱲ ᱠᱟᱛᱮᱫ ᱫᱚᱠᱚ ᱧᱟᱢ ᱫᱚᱠᱚ ᱧᱟᱢᱚᱜ ᱠᱟᱱ ᱜᱮᱭᱟ
ᱚᱸ ᱛᱟᱦᱚᱞᱮ ᱚᱝᱠᱟ ᱫᱚ ᱪᱟᱥ ᱠᱚᱦᱚᱸ ᱚᱱᱠᱟ ᱫᱚ ᱢᱟᱱᱮ ᱦᱚᱲ ᱫᱟᱨᱟᱭ ᱛᱮᱦᱚᱸ ᱚᱱᱠᱟ ᱪᱟᱥ ᱠᱚᱫᱚ ᱦᱩᱭᱩᱜ ᱜᱮᱭᱟ ᱦᱮᱸ ᱵᱟᱝ?
ᱦᱳᱭ ᱦᱳᱭ
ᱦᱳᱭ ᱟᱫᱚ ᱜᱚᱝᱠᱮ ᱚᱱᱠᱟ ᱤᱭᱟᱹ ᱟᱞ ᱥᱮᱱ ᱢᱟ ᱚᱱᱟ ᱠᱷᱟᱹᱥᱤ ᱮᱢᱟᱱ ᱠᱚᱠᱚ ᱞᱟᱜᱟᱣ ᱠᱚᱣᱟ ᱪᱟᱥ ᱞᱟᱹᱜᱤᱫ ᱛᱮ ᱦᱮᱸᱥᱮ
ᱦᱳᱭ ᱦᱳᱭ
ᱦᱳᱭ ᱟᱫᱚ ᱟᱯᱮᱥᱮᱱ ᱫᱚ ᱠᱷᱟᱹᱥᱤ ᱮᱢᱟᱱ ᱠᱚᱠᱚ ᱞᱟᱜᱟᱣᱮᱫ ᱠᱚᱣᱟ ᱥᱮ ᱵᱟᱝ ᱪᱟᱥ ᱠᱚᱨᱮ?
ᱦᱚᱳᱭ ᱜᱚᱝᱠᱮ ᱠᱷᱟᱥᱤ ᱢᱮᱨᱚᱢ ᱠᱚ ᱵᱷᱤᱰᱤ ᱠᱚ ᱩᱱᱠᱩ ᱞᱮ ᱞᱟᱜᱟᱣ ᱫᱚᱞᱮ ᱞᱟᱜᱟᱣ ᱠᱚᱜᱮᱭᱟ ᱟᱫᱚ ᱮᱠᱷᱚᱱ ᱫᱚ ᱢᱮᱨᱚᱢ ᱠᱚᱦᱚᱸ ᱵᱟᱹᱱᱩᱜ ᱠᱟᱜ ᱠᱚᱣᱟ ᱠᱤᱨᱤᱧ ᱛᱮᱦᱚᱸ ᱵᱟᱠᱚ ᱧᱟᱯᱟᱢ ᱠᱟᱱᱟ ᱩᱱᱟᱹᱜ ᱜᱟᱱ ᱫᱚ ᱛᱟᱦᱚᱞᱮ ᱠᱷᱟᱱ ᱫᱚ ᱴᱟᱠᱟ ᱯᱩᱭᱥᱟᱹ ᱠᱟᱹᱣᱰᱤ ᱛᱮᱜᱮ ᱠᱟᱹᱢᱤ ᱠᱚ ᱦᱩᱭᱩᱜ ᱠᱟᱱᱟ
ᱟᱪᱪᱷᱟ, ᱟᱪᱪᱷᱟ, ᱟᱪᱪᱷᱟ,
ᱦᱮᱸ
ᱛᱟᱦᱞᱮ ᱮᱠᱷᱟᱱ ᱛᱚ ᱠᱟᱹᱣᱰᱤ ᱠᱚ ᱮᱸ ᱦᱮᱸ ᱛᱟᱦᱚᱞᱮ ᱟᱯᱮᱥᱮᱱ ᱫᱚ ᱮᱠᱷᱚᱱ ᱫᱚ ᱠᱟᱹᱣᱰᱤ ᱠᱚᱛᱮ ᱜᱮ ᱦᱟᱸᱜ ᱚᱱᱠᱟ ᱞᱮᱠᱟ ᱞᱮᱠᱟᱛᱮ ᱠᱟᱹᱢᱤ ᱠᱚ ᱦᱩᱭᱩᱜ ᱠᱟᱱᱟ ᱦᱮᱸ ᱵᱟᱝ᱾ ᱦᱳᱭ ᱟᱨ ᱟᱞᱮ ᱥᱮᱱ ᱦᱚᱸ ᱤᱱᱠᱟᱹ ᱦᱮᱸ ᱦᱮᱸ ᱟᱫᱚ ᱜᱚᱝᱠᱮ ᱟᱞᱮ ᱥᱮᱱ ᱦᱚᱸ ᱤᱱᱠᱟᱹ ᱢᱟ ᱤᱱᱠᱟᱹ ᱞᱮᱠᱟᱜᱮ ᱟᱫᱚ ᱦᱚᱸᱜ ᱚᱭ ᱠᱷᱟᱹᱥᱤ ᱧᱩ ᱧᱩᱛᱩᱢ ᱛᱮ ᱟᱫᱚ ᱦᱚᱸᱜᱼᱚᱭ ᱮᱠᱷᱚᱱ ᱢᱟ ᱠᱟᱹᱥᱤ ᱠᱚᱢᱟ ᱤᱱᱠᱟ ᱞᱮᱠᱟ ᱵᱟᱝᱠᱩ ᱦᱳᱭᱳᱜ ᱠᱟᱱᱟ ᱛᱟᱦᱚᱞᱮ ᱠᱷᱟᱱ ᱫᱚ ᱩᱱᱠᱩ ᱯᱩᱸᱲ ᱠᱟᱹᱥᱤ ᱮᱢᱟᱱ ᱠᱚᱛᱮ ᱜᱮ ᱯᱟᱨᱚᱢ ᱵᱟᱲᱟ ᱠᱚ ᱦᱩᱭᱩᱜ ᱠᱟᱱᱟ ᱦᱳᱭᱥᱮ
ᱟᱪᱪᱷᱟ ᱟᱪᱪᱷᱟ
ᱦᱳᱭ ᱦᱳᱭ ᱦᱳᱭ
ᱱᱟᱯᱟᱭ, ᱱᱟᱯᱟᱭ᱾
ᱟᱸ ᱦᱮᱸ ᱟᱫᱚ ᱯᱩᱲ ᱠᱟᱹᱥᱤ ᱢᱟᱱᱮ ᱛᱚᱵᱮᱱ ᱵᱩᱡ ᱮᱜ ᱠᱟᱱ ᱜᱮᱭᱟ᱾
ᱦᱳᱭ ᱮᱠᱷᱚᱱ ᱫᱚ ᱚᱱᱟ ᱠᱚᱫᱚ ᱥᱟᱱᱟᱢ ᱞᱮᱠᱟ ᱠᱚ ᱵᱩᱡᱽ ᱫᱟᱲᱮᱭᱟᱜ ᱜᱮᱭᱟ᱾ ᱵᱩᱡᱷᱟᱹᱜ ᱜᱮᱭᱟ ᱚᱱᱟ ᱫᱚ ᱦᱳᱭ᱾
ᱦᱳᱭ ᱤᱭᱟᱹ ᱦᱳᱭ ᱦᱳᱭ ᱟᱫᱚ ᱛᱟᱦᱞᱮ ᱚᱝᱠᱟ ᱟᱫᱚ ᱮᱸᱜ ᱥᱤ ᱠᱚ ᱫᱚ ᱦᱟᱸᱜ ᱱᱟᱦᱟᱸᱜ ᱚᱝᱠᱟ ᱥᱮ ᱴᱟᱠᱴᱟᱨ ᱮᱢᱟᱱ ᱠᱚᱛᱮ ᱜᱮ ᱥᱤ ᱵᱟᱲᱟ ᱦᱩᱭᱩᱜ ᱠᱟᱱᱟ ᱦᱮᱸ ᱵᱟᱝ᱾
ᱦᱳᱭ ᱦᱳᱭ ᱦᱳᱭ ᱜᱚᱝᱠᱮ ᱮᱠᱷᱚᱱ ᱫᱚ ᱦᱮᱸ ᱦᱮᱸ ᱰᱟᱝᱨᱟ ᱠᱩᱦᱚᱸ ᱰᱟᱝᱨᱤ ᱠᱚ ᱦᱚᱸ ᱵᱟᱵᱚᱱ ᱫᱚᱦᱚ ᱫᱟᱲᱮᱭᱟ ᱠᱩ ᱠᱟᱱᱟ᱾
ᱦᱮᱸ ᱦᱩᱸ᱾
ᱛᱚ ᱜᱮ ᱠᱟᱹᱢᱤ ᱨᱮᱱᱟᱜ ᱵᱚᱱ ᱫᱷᱟᱱᱫᱟᱭ ᱮᱫᱟ ᱡᱚᱛᱚ ᱦᱚᱲ ᱜᱮ ᱠᱟᱹᱢᱤ ᱨᱮᱭᱟᱜ ᱵᱚᱱ ᱫᱷᱟᱱᱫᱟᱭ ᱮᱫᱟ᱾ ᱛᱟᱦᱞᱮ ᱩᱱᱠᱩ ᱞᱟᱹᱜᱤᱫ ᱛᱚ ᱢᱤᱫ ᱦᱚᱲ ᱛᱚ ᱫᱚᱨᱠᱟᱨ ᱜᱮᱭᱟ ᱩᱱᱠᱩᱣᱟᱜ ᱡᱚᱢᱟᱜ ᱩᱱᱠᱩ ᱟᱲᱟᱜ ᱠᱚ ᱞᱟᱦᱟᱜᱟᱜ-ᱟ ᱜᱩᱯᱤ ᱞᱟᱜᱟᱜ-ᱟᱥᱮ ᱛᱟᱦᱞᱮ ᱢᱤᱫ ᱦᱚᱲ ᱫᱚ ᱫᱚᱨ ᱠᱟᱨ ᱜᱮᱭᱟᱭ ᱛᱟᱦᱚᱞᱮ ᱮᱠᱷᱚᱱ ᱫᱚ ᱡᱚᱛᱚ ᱦᱚᱲ ᱥᱟᱱᱟᱢ ᱦᱚᱲ ᱜᱮ ᱠᱚ ᱢᱮᱱ ᱫᱟ ᱛᱟᱦᱞᱮ ᱩᱱᱠᱩ ᱫᱚ ᱵᱩᱱ ᱤᱭᱟᱹ ᱠᱟᱛᱮᱜ ᱵᱩᱱ ᱠᱟᱹᱢᱤᱭᱟ ᱟᱹᱷᱨᱤᱧ ᱠᱟᱛᱮᱜ ᱵᱚᱱ ᱠᱟᱹᱢᱤᱭᱟ ᱡᱚᱛᱚ ᱦᱚᱲ ᱛᱮ ᱛᱟᱦᱞᱮ ᱡᱚᱛᱚ ᱦᱚᱲ ᱛᱮ ᱵᱩᱱ ᱠᱟᱹᱢᱤ ᱠᱷᱟᱱ ᱫᱚ ᱛᱟᱦᱞᱮ ᱴᱟᱠᱴᱟᱨ ᱛᱮ ᱜᱮ ᱮᱠᱷᱚᱱ ᱫᱚ ᱥᱤ ᱦᱩᱭᱩᱜ ᱠᱟᱱᱟ᱾
ᱦᱩᱸ ᱦᱩᱸ ᱦᱩᱸ ᱟᱪᱪᱷᱟ ᱟᱪᱪᱷᱟ ᱛᱟᱦᱞᱮ ᱜᱚᱝᱠᱮ ᱚᱝᱠᱟ ᱚᱲᱟᱜ ᱠᱚ ᱨᱮ ᱫᱚ ᱚᱝᱠᱟ ᱪᱤᱞᱤ ᱠᱚ ᱟᱫᱚ ᱚᱝᱠᱟ ᱡᱤᱭᱟᱹᱞᱤ ᱠᱚ ᱪᱤᱞᱤ ᱠᱚ ᱪᱟᱥ ᱵᱟᱲᱟ ᱦᱩᱭᱩᱜ ᱛᱮᱦᱮᱸᱜ ᱚᱝᱠᱟ ᱟᱯᱮ ᱥᱮᱱ ᱫᱚ?
ᱜᱚᱝᱠᱮ ᱳᱭ ᱥᱩᱠᱨᱤ ᱠᱩ, ᱛᱟᱯᱚᱨᱮ ᱢᱮᱨᱚᱢ, ᱵᱷᱤᱰᱤ, ᱾ ᱟᱨ ᱥᱤᱢ ᱠᱚ ᱢᱮᱱᱟᱜ ᱠᱟᱜ ᱠᱚᱣᱟ᱾ ᱦᱳᱭ ᱩᱝᱠᱩ ᱜᱮ ᱪᱟᱥ ᱠᱚ ᱦᱩᱭᱩᱜ-ᱟ ᱠᱚᱢ ᱵᱤᱥᱤ ᱠᱟᱛᱮᱫ
ᱦᱩᱸ
ᱦᱳᱭ ᱦᱳᱭ᱾ ᱞᱟᱠᱹᱛᱤ ᱨᱮᱭᱟᱜ ᱨᱮ ᱪᱟᱥ ᱦᱩᱭᱩᱜ-ᱟ ᱟᱵᱚ ᱫᱚ ᱥᱤᱢ ᱠᱚ ᱦᱚᱸ ᱫᱚᱨᱠᱟᱨ ᱜᱮᱛᱟ ᱵᱚᱱᱟ ᱟᱵᱚ ᱫᱚ ᱮᱸᱜ ᱡᱚᱠᱷᱚᱱ ᱵᱚᱱ ᱜᱚᱴ ᱤᱭᱟᱹ ᱡᱟᱦᱮᱨ ᱨᱮᱵᱚᱱ ᱯᱩᱡᱟᱹᱭᱟ ᱛᱚᱠᱷᱚᱱ ᱫᱚ ᱥᱤᱢ ᱠᱚ ᱦᱚᱸ ᱞᱟᱜᱟᱜ ᱛᱟᱵᱚᱱ ᱜᱮᱭᱟ ᱥᱤᱢ ᱦᱚᱯᱚᱱ ᱠᱚ ᱞᱟᱜᱟᱜ ᱛᱟᱵᱚᱱ ᱜᱮᱭᱟ᱾
ᱦᱟᱸ ᱦᱟᱸ ᱦᱟᱸ᱾
ᱦᱳᱭ᱾
ᱮᱠᱟᱞ ᱮᱠᱟᱞ᱾
ᱟᱯᱮ ᱫᱚ ᱜᱚᱝᱠᱮ ᱛᱟᱦᱚᱞᱮ ᱪᱮᱞᱮ ᱠᱚ ᱡᱤᱵᱽ-ᱡᱤᱭᱟᱹᱞᱤ ᱠᱚ ᱜᱮ ᱪᱤᱞᱤ ᱠᱚ ᱯᱮ ᱪᱟᱥ
ᱦᱳᱭ ᱟᱞᱮ᱾ ᱠᱚᱦᱚᱸ ᱤᱱᱠᱟᱹ ᱞᱮᱠᱟ ᱜᱮ ᱚᱝᱠᱟ ᱟᱵᱮᱱ ᱵᱮᱱ ᱞᱟᱹᱭ ᱠᱮᱜ ᱞᱮᱠᱟ ᱢᱮᱨᱚᱢ ᱵᱷᱤᱰᱤ ᱰᱟᱹᱝ ᱰᱟᱜᱨᱤ ᱠᱚ ᱦᱚᱸ ᱢᱮᱱᱟᱜ ᱠᱚ ᱜᱮᱭᱟ ᱟᱨ ᱱᱚᱠᱟ ᱥᱤᱢ, ᱥᱩᱠᱨᱤ ᱩᱱᱠᱩ ᱜᱮ ᱡᱟᱹᱥᱛᱤ ᱞᱮ ᱪᱟᱥ ᱵᱟᱲᱟ ᱠᱚ ᱛᱮᱦᱮᱱᱟ ᱟᱫᱚ, ᱦᱚᱸᱜ-ᱚᱭ ᱟᱵᱮᱱ ᱵᱮᱱ ᱞᱟᱹᱭ ᱠᱮᱜ ᱞᱮᱠᱟ᱾ ᱠᱟ ᱥᱤᱢ ᱢᱟ ᱟᱵᱚ ᱨᱮᱱ ᱠᱟᱹᱢᱤ ᱠᱚ ᱨᱮ ᱠᱚ ᱞᱟᱜᱟᱜ-ᱟ, ᱚᱝᱠᱟ ᱡᱟᱦᱮᱨ ᱠᱚ ᱨᱮ ᱦᱮᱸ ᱥᱮ᱾ ᱟᱨᱚ ᱚᱝᱠᱟ ᱢᱮᱨᱚᱢ ᱠᱚ ᱦᱚᱸ ᱠᱚ ᱞᱟᱜᱟᱜ ᱜᱮᱭᱟ ᱚᱱᱟ, ᱮ ᱵᱟᱯᱞᱟ ᱵᱤᱦᱟᱹ ᱠᱚᱨᱮ ᱠᱚ ᱞᱟᱜᱟᱜ ᱜᱮᱭᱟ ᱟᱵᱚ ᱠᱚ ᱨᱮ ᱫᱚ᱾ ᱦᱮᱸ ᱟᱫᱚ ᱠᱷᱟᱱ ᱫᱚ ᱜᱚᱝᱠᱮ ᱚᱝᱠᱟ ᱟᱫᱚ, ᱪᱟᱥ ᱠᱚ ᱫᱚ ᱚᱝᱠᱟ ᱢᱟᱱᱮ ᱚᱝ ᱠᱟ ᱡᱟᱛᱮ ᱡᱤ ᱡᱤᱭᱟᱹᱞᱤ ᱠᱚ ᱡᱟᱦᱟᱸᱭ ᱥᱩᱠᱨᱤ ᱮᱢᱟᱱ ᱠᱚ, ᱩᱱᱠᱩ ᱠᱚ ᱫᱚ ᱟᱫᱚ ᱮᱸᱜ ᱚᱲᱟᱜ ᱨᱮ ᱡᱚᱢ ᱞᱮᱠᱟ ᱜᱮ ᱥᱮ, ᱚᱝᱠᱟ ᱟᱹᱠᱷᱨᱤᱧ ᱠᱩ ᱞᱟᱹᱜᱤᱫ ᱦᱚᱸ ᱪᱟᱥ ᱠᱚ ᱦᱩᱭᱩᱜ ᱛᱟᱦᱮᱱᱟ᱾
ᱵᱟᱝ ᱜᱚᱝᱠᱮ, ᱥᱩᱠᱨᱤ ᱫᱚ ᱦᱳᱭᱛᱳ ᱟᱵᱚ ᱥᱚᱦᱨᱟᱭ ᱠᱚ ᱨᱮ ᱵᱚᱱ ᱜᱚᱡᱽ ᱠᱚᱣᱟ ᱥᱮ᱾ ᱛᱟᱦᱞᱮ ᱚᱱ-ᱚᱱᱠᱟ ᱫᱚ ᱩᱱᱠᱩ ᱟᱠᱚ ᱵᱩᱱ ᱜᱚᱡᱽ ᱠᱚᱣᱟ ᱥᱩᱠᱨᱤ ᱠᱚᱫᱚ, ᱟᱨ ᱢᱮᱨᱚᱢ ᱫᱚ ᱚᱱᱠᱟ ᱫᱚᱦᱚᱸ ᱢᱟᱱᱮ ᱟᱹᱠᱷᱨᱤᱧ ᱞᱮᱠᱟ ᱜᱮ ᱡᱚᱠᱷᱚᱱ ᱫᱚᱨᱠᱟᱨᱟᱭ ᱦᱳᱭᱛᱳ ᱯᱚᱭᱥᱟ ᱱᱟᱜ ᱫᱚᱨᱠᱟᱨᱟ ᱴᱟᱠᱟ ᱠᱟᱹᱣᱰᱤ ᱨᱮᱭᱟᱜ ᱫᱚᱨᱠᱟ ᱨᱟᱭ ᱛᱚᱠᱷᱚᱱ ᱟᱹᱠᱷᱨᱤᱧ ᱠᱟᱛᱮᱜ ᱦᱳᱭ ᱚᱱᱟ ᱯᱩᱨᱟᱹᱱ ᱯᱩᱨᱚᱱ ᱦᱚᱭᱳᱜᱼᱟ᱾ ᱡᱟᱦᱟᱸ ᱫᱚᱨᱠᱟᱨᱟᱭ ᱯᱚᱭᱥᱟ ᱴᱟᱠᱟ ᱯᱚᱭᱥᱟ, ᱠᱟᱹᱣᱰᱤ᱾ ᱚᱥᱩᱵᱤᱫᱟ ᱚᱥᱩᱵᱤᱫᱟ ᱨᱮ, ᱚᱱᱮ ᱚᱱᱠᱟ ᱟᱫᱚ ᱵᱮᱥᱤ ᱫᱚ ᱵᱟᱝ ᱢᱮᱨᱚᱢ ᱠᱚᱦᱚᱸ ᱵᱮᱥᱤ ᱫᱚ ᱪᱟᱥ ᱫᱚ ᱵᱟᱝ ᱦᱩᱭᱩᱜᱼᱟ, ᱦᱳᱭᱛᱳ ᱵᱟᱨᱭᱟ ᱯᱮᱭᱟ ᱠᱟᱛᱮᱜ ᱫᱚᱦᱚ ᱦᱩᱭᱠᱟᱱᱟ᱾
ᱦᱩᱸ᱾
ᱦᱳᱭ, ᱞᱟᱹᱠᱛᱤ ᱚᱱᱟ ᱫᱚ᱾ ᱠᱟᱹᱣᱰᱤ ᱨᱮᱱᱟᱜ ᱞᱟᱹᱠᱛᱤ, ᱡᱚᱠᱷᱚᱱ ᱜᱮ ᱡᱟᱦᱟᱱᱟᱜ ᱮᱢᱟᱨᱡᱮᱱᱥᱤ ᱡᱩᱫᱤ᱾ ᱯᱮᱠᱮᱴ ᱨᱮ ᱠᱟᱹᱣᱰᱤ ᱵᱟᱝ ᱛᱟᱦᱮᱸ ᱞᱮᱱᱟ, ᱛᱚᱠᱷᱚᱱ ᱚᱱᱮ ᱚᱱᱟ ᱠᱚᱫᱚ
ᱟᱸᱠᱷᱨᱤᱧ ᱠᱟᱛᱮᱫ ᱚᱱᱟ ᱠᱚᱫᱚ ᱯᱩᱨᱚᱱ ᱦᱩᱭᱩᱜᱼᱟ, ᱡᱟ ᱞᱟᱹᱠᱛᱤ ᱠᱟᱱᱟ, ᱦᱳᱭ ᱦᱳᱭ᱾
ᱟᱫᱚ ᱮᱠᱟᱞ ᱟᱵᱩ ᱢᱟ ᱚᱱᱠᱟᱜᱮ ᱟᱫᱚ ᱚᱱᱠᱟᱫᱚ ᱟᱛᱩ ᱚᱲᱟᱜ ᱦᱚᱲ ᱠᱚᱢᱟ ᱡᱟᱹᱥᱛᱤ ᱜᱮᱵᱚᱱ ᱪᱟᱥ ᱠᱚ ᱛᱟᱦᱮᱸᱱ ᱜᱮᱭᱟ ᱟᱫᱚ ᱦᱚᱸᱜ-ᱚᱭ ᱠᱟᱹᱣᱰᱤ ᱠᱚᱨᱮᱱᱟᱜ ᱟᱪ ᱠᱟᱜᱮ ᱚᱵᱷᱟᱵᱽ ᱡᱩᱫᱤ ᱦᱟᱸᱜ ᱯᱟᱲᱟᱣ ᱜᱚᱫᱚᱜᱼᱟ, ᱟᱫᱚ ᱚᱱᱠᱟ ᱞᱮᱠᱟ ᱡᱩᱫᱤ ᱚᱲᱟᱜ ᱠᱚᱨᱮ ᱵᱟᱝ ᱛᱟᱦᱮᱸᱱᱟ᱾ ᱛᱟᱦᱞᱮ ᱠᱷᱟᱱ ᱫᱚ ᱦᱟᱸᱜ ᱩᱝᱠᱩ, ᱩᱱᱠᱩ ᱟᱹᱥᱩᱞ ᱤᱭᱟᱹ ᱠᱚᱜᱮᱵᱩᱱ, ᱟᱸᱠᱷᱨᱤᱧ ᱵᱟᱲᱟ ᱠᱟᱛᱮᱫ ᱡᱟᱦᱟᱸ ᱛᱤᱱᱟᱹᱜ ᱩᱰᱟᱹᱝ ᱦᱩᱭᱩᱜᱼᱟ ᱦᱮᱸ ᱵᱟᱝ?
ᱦᱳᱭ ᱦᱳᱭ ᱦᱳᱭ᱾
ᱦᱳᱭ ᱦᱳᱭ, ᱚᱱᱟ ᱠᱚᱛᱮ ᱜᱮ ᱟᱫᱚ ᱟᱫᱚ ᱜᱚᱝᱠᱮ ᱛᱟᱦᱞᱮ ᱚᱱᱠᱟ ᱟᱯᱮ ᱥᱮᱱ ᱫᱚ ᱚᱱᱠᱟ ᱥᱚᱨᱦᱟᱭ ᱠᱚᱨᱮ ᱡᱟᱹᱥᱛᱤ ᱧᱚᱜ ᱜᱮ ᱚᱱᱠᱟ ᱥᱩᱠᱨᱤ ᱠᱚᱫᱚᱯᱮ ᱜᱚᱡᱽ ᱵᱟᱲᱟ ᱠᱚᱣᱟᱭᱟᱝ᱾
ᱦᱳᱭ ᱜᱚᱝᱠᱮ, ᱡᱟᱹᱥᱛᱤ ᱧᱚᱜ ᱜᱮ᱾ ᱜᱚᱡᱽ ᱫᱚ ᱦᱩᱭᱩᱜ ᱜᱮᱭᱟ, ᱡᱟᱹᱥᱛᱤ ᱵᱚᱞᱛᱮ ᱪᱮᱫ ᱞᱮᱠᱟ ᱡᱟᱛᱮ ᱩᱱᱟᱹᱜ ᱟᱞᱮ ᱟᱞᱮ, ᱟᱛᱳ ᱨᱮᱱ ᱠᱩ ᱟᱥᱮ ᱯᱟᱥᱮᱨᱮᱱ᱾ ᱠᱩ ᱦᱤᱡᱩᱜ ᱜᱮᱭᱟ ᱠᱩ ᱡᱤᱞ ᱦᱟᱛᱟᱣ ᱠᱩ, ᱳᱭ ᱯᱤᱴ ᱟᱵᱩ ᱫᱩ ᱥᱚᱨᱦᱟᱭ ᱠᱚᱨᱮ ᱫᱚᱵᱩᱱ ᱯᱤᱴᱷᱟᱹ ᱞᱟᱴᱷᱟᱭᱟ ᱥᱮ᱾
ᱦᱩᱸ᱾
ᱡᱤᱞ ᱯᱤᱴᱷᱟᱹ᱾
ᱦᱮᱸ ᱦᱮᱸ᱾
ᱦᱳᱭ, ᱚᱱᱟ ᱠᱚ ᱞᱟᱹᱜᱤᱫ ᱛᱮ ᱥᱩᱠᱨᱤ ᱠᱚᱫᱚ ᱜᱚᱡᱽ ᱜᱩ ᱦᱩᱭᱩᱜ ᱠᱟᱱ ᱜᱮᱭᱟ᱾
ᱟᱪᱪᱷᱟ᱾